ᱦᱮᱞᱳ ᱦᱮᱞᱳ ᱜᱚᱝᱠᱮ ᱵᱷᱟᱜᱮ ᱨᱚᱲ ᱠᱚ ᱟᱸᱡᱚᱢᱚᱜ ᱠᱟᱱᱟ?
ᱦᱮᱸ ᱨᱚᱲ ᱠᱚ ᱟᱡᱚᱢᱚᱜ ᱠᱟᱱᱟ ᱟᱨ
ᱦᱮᱸ ᱜᱚᱝᱠᱮ ᱟᱸᱡᱚᱢᱚᱜ ᱠᱟᱱᱟ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ ᱥᱟᱶᱛᱮ ᱡᱚᱦᱟᱨ
ᱱᱟᱯᱟᱭ ᱜᱮ ᱛᱟᱦᱚᱞᱮ ᱡᱷᱚᱛᱚ?
ᱦᱮᱸ ᱱᱟᱯᱟᱭ ᱜᱮ ᱱᱟᱯᱟᱭ ᱜᱮ ᱟᱪᱪᱷᱟ ᱜᱚᱝᱠᱮ ᱟᱯ ᱚᱠᱟ ᱡᱟᱦᱟᱱᱟᱜ ᱥᱟᱛᱟᱢ ᱤᱫᱤ ᱠᱟᱛᱮᱜ ᱞᱟᱝ ᱨᱚᱲᱟ ᱥᱮ ᱱᱟᱥᱮ ᱚᱱᱠᱟ ᱮᱢᱱᱤ ᱜᱮ?
ᱡᱟᱦᱟᱱᱟᱜ ᱥᱟᱶᱛᱟ ᱤᱫᱤ ᱠᱟᱛᱮ ᱨᱚᱲ ᱦᱚᱸ ᱵᱷᱟᱜᱮᱜᱼᱟ ᱟᱹᱞᱤᱧ ᱫᱚ ᱤᱱᱠᱟᱹ ᱜᱮᱞᱤᱧ ᱨᱚᱲ ᱵᱟᱲᱟᱭᱮᱫᱟ ᱛᱚ᱾ ᱦᱮᱸ
ᱟᱪᱷᱟ ᱪᱟᱪᱷᱟ ᱛᱟᱦᱚᱞᱮ ᱜᱚᱝᱠᱮ ᱢᱤᱫᱴᱟᱝ ᱥᱟᱛᱟᱢ ᱫᱚ ᱱᱚᱣᱟ ᱠᱟᱱᱟ
ᱢᱟ ᱠᱩᱠᱞᱤ ᱫᱚᱦᱚ ᱠᱩᱠᱞᱤ ᱫᱚᱦᱚᱭ ᱵᱤᱱ ᱡᱩᱫᱤ ᱞᱤᱧ ᱞᱟᱹᱭ ᱫᱟᱲᱮᱭᱟᱜ ᱛᱟᱵᱤᱱ ᱠᱷᱟᱱ ᱦᱟᱸᱜ ᱾
ᱟᱪᱪᱷᱟ ᱢᱤᱫᱴᱟᱝ ᱠᱩᱠᱞᱤ ᱞᱮᱠᱟ ᱛᱮᱫᱚ ᱢᱟᱱᱮ ᱢᱤᱫᱴᱟᱝ ᱩᱭᱦᱟᱹᱨ ᱵᱷᱟᱵᱱᱟ ᱡᱮ ᱱᱚᱝᱠᱟ ᱚᱸ ᱦᱚᱸᱜᱼᱚᱭ ᱡᱮᱢᱚᱱ ᱢᱤᱫᱴᱟᱝ ᱥᱟᱹᱜᱟᱹᱭ ᱦᱮᱸᱥᱮ ᱥᱟᱹᱜᱟᱹᱭ ᱤᱫᱤ ᱠᱟᱛᱮᱜ ᱞᱟᱝ ᱨᱚᱲ ᱞᱮᱠᱷᱟᱱ ᱪᱮᱫ ᱞᱮᱠᱟᱜᱼᱟ ᱜᱚᱝᱠᱮ?
ᱪᱮᱫᱠᱟᱱ ᱥᱟᱹᱜᱟᱹᱭ ᱵᱤᱱ ᱞᱟᱹᱭᱫᱟ ᱚᱱᱟᱜᱮ ᱟᱹᱞᱤᱧ
ᱥᱟ. ᱜᱟᱹᱭ ᱞᱟᱭ ᱞᱮᱠᱟᱛᱮ ᱢᱟᱱᱮ ᱱᱚᱜᱼᱚᱭ ᱡᱮ ᱟᱵᱚᱣᱟᱜ ᱟᱸ ᱫᱤᱥᱚᱢ ᱛᱟᱞᱟᱨᱮ ᱟᱵᱚᱣᱟᱜ ᱥᱟᱱᱛᱟᱲ ᱥᱟᱶᱛᱟ ᱛᱟᱞᱟᱨᱮ ᱡᱮ ᱱᱚᱜᱼᱚᱭ ᱡᱮ ᱥᱟᱹᱜᱟᱹᱭ, ᱥᱟᱹᱜᱟᱹᱭ ᱢᱮᱱᱛᱮ ᱫᱚ ᱥᱮ ᱥᱟᱹᱜᱟᱹᱭ ᱛᱤᱱ ᱦᱟᱛᱤᱧ ᱛᱮ ᱦᱛᱤᱧ ᱠᱟᱱᱟ ᱢᱮᱱᱛᱮ ᱢᱚᱱᱮ ᱦᱩᱭᱩᱜᱼᱟ ᱜᱚᱝᱠᱮ᱾
ᱟᱹᱞᱤᱧ ᱱᱚᱣᱟ ᱛᱮᱫᱚ ᱪᱮᱫ ᱠᱟ ᱞᱤᱧ ᱞᱟᱹᱭᱟ ᱵᱤᱱᱟ ᱚᱱᱟ ᱜᱮᱛᱚ ᱟᱹᱞᱤᱧ ᱵᱟᱹᱞᱤᱧ ᱵᱩᱡᱷᱟᱹᱣ ᱫᱟᱲᱮᱭᱟᱜ ᱠᱟᱱᱟ᱾ ᱮᱸ ᱥᱟᱹᱜᱟᱹᱭ ᱪᱮ ᱪᱮᱫ ᱠᱟ ᱞᱤᱧ ᱞᱮᱭᱟ
ᱥᱟᱹᱜᱟᱹᱭ ᱛᱤᱱ ᱦᱟᱴᱤᱧ ᱛᱮ ᱦᱟᱴᱤᱧ ᱾ ᱜᱚᱝᱠᱮ ᱢᱟᱱᱮ ᱟᱵᱚ ᱛᱟᱨᱮᱦᱚ ᱟᱨᱠᱤ ᱟᱢ ᱪᱮᱫ ᱮᱢ ᱵᱟᱲᱟᱭᱟ ᱢᱟᱱᱮ ᱠᱟᱹᱡ᱾ ᱛᱤᱱ ᱦᱟᱹᱴᱤᱧ ᱛᱤᱱᱟᱹᱜ ᱢᱮᱱᱛᱮ ᱥᱟᱹᱜᱤ ᱵᱚᱱ ᱵᱟᱲᱟᱭᱟ ᱪᱮᱫ ᱞᱮᱠᱟᱱᱟᱜ᱾ ᱚᱱᱟ ᱤᱫᱤ ᱠᱟᱛᱮᱜ ᱞᱟᱝ ᱨᱚᱯᱚᱲᱟ᱾ ᱞᱟᱹᱭᱟᱢ ᱛᱚ ᱜᱚᱢᱠᱮ ᱢᱟᱱᱮ ᱡᱟᱦᱟᱸ ᱠᱚᱢ ᱵᱟᱲᱟᱭᱟ ᱚᱱᱟᱜᱮ ᱞᱟᱹᱭ ᱛᱟᱞᱟᱝ ᱢᱮ᱾
ᱦᱩᱸ᱾ ᱛᱤᱱᱟᱹᱜ ᱜᱟᱱ ᱥᱟᱹᱜᱟᱹᱭᱼᱟ ᱚᱲᱟᱜ ᱞᱟᱝ ᱯᱨᱚᱛᱷᱚᱢ ᱫᱚ ᱡᱚᱠᱷᱚᱱᱮᱢ ᱡᱟᱱᱟᱢ ᱮᱱᱟ ᱴᱷᱤᱠ ᱜᱮᱭᱟ᱾ ᱡᱟᱱᱟᱢ ᱛᱚᱨᱟ ᱚᱸᱰᱮᱱᱟᱜ ᱥᱟᱹᱜᱟᱹᱭ ᱫᱚ ᱦᱩᱭᱩᱜ ᱠᱟᱱ ᱛᱟᱢᱟ ᱟᱭᱳ ᱵᱟᱵᱟ ᱥᱟᱶ᱾
ᱦᱩᱸ ᱦᱩᱸ᱾
ᱦᱮᱸ ᱟᱭᱳ ᱵᱟᱵᱟ ᱩᱱᱠᱤᱱ ᱥᱟᱝ ᱜᱮ ᱯᱨᱚᱛᱷᱚᱢᱟᱜ ᱥᱟᱹᱜᱟᱹᱭ ᱫᱚ ᱟᱵᱚ ᱫᱚ ᱾ ᱦᱮᱸ᱾ ᱩᱱᱠᱤᱱᱟᱜ ᱟᱡ ᱟᱡᱟᱨ ᱛᱮᱜᱮ ᱵᱚᱱ ᱦᱟᱨᱟᱜᱼᱟ ᱛᱟᱦᱚᱞᱮ᱾ ᱚᱸᱰᱮ ᱢᱟᱱᱮ ᱩᱱᱠᱤᱱᱟᱜ ᱥᱟᱹᱜᱟᱹᱭ ᱨᱮᱫᱚ ᱠᱳᱱᱳ ᱤᱭᱟᱹ ᱵᱟᱹᱱᱩᱜᱼᱟ ᱢᱟᱱᱮ ᱪᱮᱫ ᱤᱧ ᱞᱟᱹᱭᱟ᱾ ᱩᱱᱠᱤᱱᱟᱜ ᱫᱚ ᱱᱤᱨᱢᱚᱢ ᱥᱟᱹᱜᱟᱹᱭ ᱚᱱᱟ ᱨᱮᱫᱚ ᱟᱢ ᱟᱢᱟᱜ ᱠᱳᱱᱳ ᱠᱷᱚᱛᱤ ᱵᱟᱹᱱᱩᱜᱼᱟ, ᱢᱟᱱᱮ,
ᱢᱟᱱᱣᱟ ᱥᱟᱹᱜᱟᱹᱭ ᱨᱮᱫᱚ ᱠᱚᱱᱚ ᱥᱟᱨᱛᱚ ᱵᱟᱹᱱᱩᱜᱼᱟ ᱛᱟᱭᱛᱚ ᱾ ᱦᱳᱭ ᱡᱟᱦᱟᱸ ᱠᱚ ᱢᱮᱛᱟ ᱠᱚᱣᱟ ᱥᱣᱟᱥᱨᱛᱷᱚ ᱵᱟᱹᱱᱩᱜᱼᱟ ᱾ ᱟᱪᱪᱷᱟ ᱟᱪᱪᱷᱟ ᱴᱷᱤᱠ ᱴᱷᱤᱠ ᱟᱹᱰᱤ ᱱᱟᱯᱟᱭ ᱾
ᱮᱠᱫᱚᱢ ᱱᱤᱨᱫᱚᱭ ᱾ ᱡᱟᱦᱟᱸ ᱛᱟᱨᱯᱚ ᱨᱮ ᱪᱮᱫ᱾
ᱢᱟᱱᱮ ᱥᱟᱹᱜᱟᱹᱭ ᱞᱟᱹᱭ ᱞᱮᱠᱷᱟᱱ ᱫᱚ ᱟᱹᱰᱤ ᱜᱟᱱ ᱫᱚ ᱢᱮᱱᱟᱜᱼᱟ, ᱮᱱᱛᱮ ᱨᱮᱦᱚᱸ ᱢᱟᱱᱮ ᱟᱵᱚ ᱫᱚ ᱡᱩᱫᱤ ᱵᱚᱱ ᱧᱮᱞᱟ ᱜᱚᱝᱠᱮ ᱦᱮᱸ, ᱤᱧ ᱞᱟᱹᱭᱮᱫᱼᱟ ᱜᱚᱝᱠᱮ ᱦᱮᱸ ᱥᱮ ᱾ᱥᱟᱹᱜᱟᱹᱭ ᱡᱩᱫᱤ ᱵᱚᱱ ᱞᱟᱹᱭᱟ ᱡᱩᱫᱤ ᱟᱹᱰᱤ ᱠᱤᱪᱷᱩ ᱢᱮᱱᱟᱜᱼᱟ ᱾ ᱱᱮᱛᱟᱨ ᱡᱩᱫᱤᱧ ᱧᱮᱞᱟ, ᱦᱮᱸ ᱚᱱᱮ ᱡᱮᱢᱚᱱ ᱜᱟᱛᱮ ᱥᱟᱹᱜᱟᱹᱭ, ᱫᱩᱞᱟᱹᱲ ᱥᱟᱹᱜᱟᱹᱭ, ᱦᱮᱸ ᱵᱚᱭᱦᱟ ᱥᱟᱹᱜᱟᱹᱭ, ᱟᱭᱳ᱾ ᱥᱟᱹᱜᱟᱹᱭ, ᱵᱟᱵᱟ ᱥᱟᱹᱜᱟᱹᱭ, ᱟᱹᱰᱤ ᱠᱤᱪᱷᱩ ᱢᱮᱱᱟᱜᱼᱟ ᱦᱮᱸᱥᱮ ᱮᱱᱛᱮᱫ,
ᱟᱹᱞᱤᱧ ᱫᱚ ᱟᱹᱞᱤᱧ,
ᱦᱮᱸ ᱜᱚᱝᱠᱮ ᱛᱟᱣᱟᱨ ᱮ ᱰᱤᱥᱼᱼ
ᱱᱚᱣᱟ ᱥᱟᱹᱜᱟᱹᱭ ᱜᱮᱞᱤᱧ ᱞᱟᱹᱭᱟᱜ ᱵᱮᱱᱟ
ᱴᱟᱣᱟᱨ ᱮ ᱰᱤᱥᱴᱟᱨᱵᱽ ᱧᱚᱜ ᱮᱫ᱾
ᱱᱮᱴᱣᱟᱨᱠ ᱮ ᱰᱤᱥᱴᱟᱵᱽ ᱮᱫᱟ ᱾
ᱦᱮᱸ ᱦᱮᱸ ᱪᱮᱠᱟᱭ ᱦᱩᱭᱩᱜᱼᱟ ᱾ ᱨᱚᱲ ᱠᱚ ᱟᱹᱰᱤ ᱠᱟᱴᱟ ᱠᱟᱴᱟ ᱟᱸᱡᱚᱢᱚᱜ ᱠᱟᱱᱟ ᱛᱚ ᱾
ᱦᱮᱸ ᱜᱚᱝᱠᱮ ᱢᱟ ᱨᱚᱲ ᱱᱮᱛᱚᱜ᱾
ᱟᱹᱵᱤᱱ ᱜᱮ ᱞᱟᱹᱭ ᱵᱤᱱ ᱪᱮᱫ ᱵᱤᱱ ᱵᱟᱲᱟᱭᱟ᱾
ᱦᱮᱸ ᱱᱟᱯᱟᱭ ᱠᱟᱛᱷᱟ ᱾ ᱟᱫᱚ ᱤᱧᱦᱚᱸ ᱩᱱᱟᱹᱜ ᱫᱚ ᱵᱟᱹᱧ ᱵᱟᱲᱟᱭᱟ, ᱥᱮ ᱮᱱᱛᱮ ᱨᱮᱦᱚᱸ ᱡᱟᱦᱟᱸ ᱠᱤᱪᱷᱩ᱾ ᱠᱤᱪᱷᱩ ᱵᱟᱰᱟᱭ ᱟᱹᱜᱩ ᱟᱠᱟᱱᱟ ᱥᱮ ᱡᱟ ᱠᱤᱪᱷᱩ ᱟᱸᱡᱚᱢ ᱦᱩᱭ ᱟᱠᱟᱱᱟ, ᱚᱱᱟ ᱜᱮ᱾ ᱵᱟᱨ ᱦᱚᱲ ᱛᱟᱞᱟ ᱨᱮᱞᱟᱜ ᱜᱚᱴᱟᱭᱟ ᱾ ᱠᱟᱛᱷᱟ ᱦᱩᱭᱩᱜ ᱠᱟᱱᱟ ᱱᱚᱝᱠᱟ, ᱟᱵᱚ ᱢᱟᱹᱱᱢᱤ ᱫᱚ ᱱᱚᱝᱠᱟ, ᱢᱟᱱᱮ, ᱡᱟᱦᱟᱸ ᱡᱤᱱᱤᱥ ᱤᱧ ᱦᱚᱭᱛᱳ ᱵᱟᱹᱧ ᱵᱟᱲᱟᱭᱟ, ᱚᱱᱟᱫᱚ ᱟᱢ ᱴᱷᱮᱱᱤᱧ ᱥᱮᱬᱟ ᱡᱚᱱᱟᱜᱼᱟ ᱾ ᱟᱨ ᱡᱟᱦᱟᱸ ᱡᱤᱱᱤᱥ ᱟᱢᱮᱢ ᱵᱟᱲᱟᱭᱟ ᱚᱱᱟ ᱫᱚ ᱟᱹ ᱡᱟᱦᱟᱸ ᱡᱤᱱᱤᱥ ᱟᱢ ᱵᱟᱢ ᱵᱟᱲᱟᱭᱟ, ᱤᱧ ᱞᱟᱹᱭᱟᱢ ᱦᱮᱸ ᱥᱮ? ᱚᱱᱠᱟ ᱠᱟᱛᱮᱜ ᱜᱮᱛᱚ ᱟᱵᱚ ᱫᱚ ᱚᱱᱟ ᱛᱚ ᱫᱷᱩᱲᱤ ᱫᱷᱟᱹᱨᱛᱤ ᱨᱮ ᱢᱮᱱᱟᱜ ᱵᱚᱱᱟ ᱦᱮᱸ ᱵᱟᱝ? ᱡᱚᱛᱚ ᱦᱚᱲ ᱫᱚ ᱡᱚᱛᱚ ᱡᱤᱱᱤᱥ ᱵᱚᱱ ᱵᱟᱲᱟᱭᱟ ᱱᱚᱝᱠᱟ ᱫᱚ ᱵᱟᱝ ᱾ ᱥᱮ ᱪᱮᱫ ᱜᱚᱝᱠᱮ?
ᱟᱹᱵᱤᱱ ᱟᱹᱵᱤᱱ ᱟᱹᱞᱤᱧ